ᱦᱟᱞᱳ ᱡᱚᱦᱟᱨ ᱜᱮ!
ᱦᱮᱸ ᱡᱚᱦᱟᱨ ᱜᱮ᱾
ᱪᱮᱫ ᱞᱮᱠᱟ ᱦᱮᱸᱱᱟᱜ, ᱦᱮᱸ?
ᱪᱤᱠᱟᱹ ᱵᱟᱲᱟ ᱭᱟᱵᱤᱱ?
ᱪᱤᱠᱟᱹ ᱦᱚᱸ ᱵᱟᱝ, ᱪᱤᱨᱟᱹ ᱫᱩᱲᱩᱵ ᱵᱟᱲᱟ ᱦᱩᱭ ᱠᱟᱱᱟ, ᱟᱹᱵᱤᱱ ᱜᱮ ᱪᱮᱜ ᱠᱚᱵᱤᱱ ᱪᱤᱠᱟᱹ ᱵᱟᱲᱟᱭᱮᱜᱼᱟ?
ᱟᱹᱞᱤᱧ ᱦᱚᱸ ᱪᱤᱠᱟᱹ ᱦᱚᱸ ᱵᱟᱝ ᱜᱮ, ᱛᱚ ᱟᱹᱞᱤᱧ ᱦᱚᱸ ᱚᱲᱟᱜ ᱨᱮᱜᱮ ᱢᱮᱱᱟᱜ ᱞᱤᱧᱟ᱾
ᱟᱪᱪᱷᱟ! ᱵᱮᱥ ᱵᱟᱲᱟ ᱜᱮᱭᱟ ᱯᱮ ᱛᱟᱦᱮᱞᱮ ᱡᱚᱛᱚ ᱠᱚᱜᱮ?
ᱦᱮᱸ ᱵᱮᱥ ᱵᱟᱲᱟ ᱜᱮᱭᱟ ᱞᱮ, ᱟᱯᱮ ᱜᱮ ᱱᱷᱟᱸᱜ ᱚᱠᱟ ᱞᱮᱠᱟ?
ᱦᱮᱸ ᱟᱹᱞᱤᱧ ᱦᱚᱸ ᱵᱮᱥ ᱜᱮᱭᱟᱞᱮ᱾
ᱟᱸ ᱱᱟᱯᱟᱭ ᱠᱟᱛᱷᱟ,
ᱟᱸ ᱡᱚᱢ ᱵᱟᱲᱟ ᱠᱚ ᱦᱩᱭ ᱮᱱᱟ ᱥᱮ ᱵᱟᱝᱼᱟᱸ?
ᱡᱚᱢ ᱵᱟᱲᱟ ᱫᱚ ᱟᱹᱣᱨᱤᱭᱟᱜᱼᱟ ᱱᱤᱛᱚᱝ ᱜᱮ ᱵᱮᱨᱮᱫ ᱵᱟᱲᱟ ᱦᱩᱭ ᱭᱟᱠᱟᱱᱟ ᱛᱚ ᱟᱫᱚ ᱚᱱᱠᱟ ᱤᱥᱤᱱ ᱵᱟᱥᱟᱝ ᱫᱚ ᱱᱷᱟᱸᱜ ᱟᱹᱣᱨᱤ ᱦᱩᱭᱩᱜᱼᱟ, ᱟᱫᱚᱭ ᱤᱥᱤᱱ ᱵᱟᱥᱟᱝ ᱚᱱᱟ ᱠᱚ ᱦᱩᱭ ᱞᱮᱱᱠᱷᱟᱱ ᱜᱮ ᱱᱷᱟᱸᱜ ᱡᱚᱢ ᱦᱩᱭᱩᱜᱼᱟ᱾
ᱤᱭᱟᱹ ᱯᱚᱨ ᱟᱯᱮᱥᱮᱫ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝ, ᱪᱮᱫ ᱞᱮᱠᱟ ᱦᱩᱭᱩᱜ ᱠᱟᱱᱟ?
ᱫᱟᱜ ᱡᱟᱹᱲᱤ ᱫᱚ ᱦᱩᱭᱩᱜ ᱠᱟᱱ ᱜᱮᱭᱟ ᱟᱹᱰᱤ ᱠᱚᱢ ᱜᱮ ᱚᱸᱠᱟ ᱪᱟᱥ ᱠᱟᱹᱢᱤ ᱨᱮᱫᱚ ᱱᱷᱟᱸᱜ ᱵᱟᱝ ᱞᱟᱹᱠᱛᱤᱜ ᱠᱟᱱᱟ ᱚᱸᱠᱟᱱ ᱚᱱᱟ ᱫᱟᱜ ᱫᱚ, ᱟᱫᱚ ᱟᱨ ᱟᱨ ᱠᱟᱹᱡ ᱵᱟᱹᱭ ᱢᱟᱱᱮ ᱡᱟᱹᱥᱛᱤ ᱧᱚᱜ ᱮ ᱫᱟᱜ ᱞᱮᱠᱷᱟᱱ ᱱᱟᱯᱟᱭ ᱠᱚᱜᱼᱟ᱾ ᱪᱟᱥ ᱠᱟᱹᱢᱤ ᱠᱚᱦᱚᱸ ᱞᱟᱦᱟ ᱤᱫᱤ ᱠᱚᱜᱼᱟ ᱦᱩᱱᱟᱹᱝ? ᱟᱯᱮ ᱚᱱᱛᱮ ᱜᱮ ᱱᱷᱟᱸᱜ ᱪᱮᱫ ᱞᱮᱠᱟᱭ ᱫᱟᱜ ᱡᱟᱹᱲᱤᱭᱮᱜᱼᱟ, ᱪᱟᱥ ᱠᱟᱹᱢᱤ ᱠᱚ ᱛᱤᱱ ᱦᱟᱹᱵᱤᱡ ᱠᱮᱜᱼᱟ?
ᱦᱮᱸ, ᱟᱞᱮ ᱥᱮᱜ ᱦᱚᱸ ᱫᱟᱜ ᱡᱟᱹᱲᱤ ᱭᱮᱜ ᱜᱮᱭᱟᱭ, ᱚᱱᱟ ᱜᱮ ᱟᱫᱚ ᱡᱟᱦᱟᱸ ᱡᱟᱜ ᱡᱟᱹᱲᱤ ᱟᱥᱮ ᱟᱫᱚ ᱚᱱᱟ ᱫᱚ ᱦᱟᱸᱜ ᱡᱟᱹᱯᱩᱫ ᱞᱮᱠᱟ ᱟᱨᱠᱤ ᱚᱸᱠᱟ ᱦᱚᱸ ᱵᱟᱝ, ᱦᱮᱸ ᱫᱟᱜ ᱠᱚᱦᱚᱸ ᱵᱟᱝ ᱛᱤᱸᱜᱩᱱ ᱠᱟᱱᱟ, ᱟᱫᱚ ᱡᱟ ᱩᱰᱟᱹᱝ ᱜᱮ ᱦᱮᱸ, ᱫᱟᱜ ᱟᱠᱟᱫᱟᱭ ᱟᱫᱚ ᱚᱱᱟ ᱛᱮᱜᱮ ᱦᱟᱸᱜ ᱟᱨᱠᱤ ᱪᱟᱞᱟᱜ ᱠᱟᱱᱟ ᱟᱨᱠᱤ ᱪᱟᱥ ᱫᱚ ᱦᱟᱸᱜ᱾
ᱟᱪᱪᱷᱟ ᱟᱪᱪᱷᱟ᱾
ᱦᱩᱸ, ᱟᱫᱚ ᱟᱯᱮ ᱫᱚ ᱦᱟᱸᱜ ᱮᱸ ᱛᱤᱱ ᱫᱷᱟᱣ ᱯᱮ ᱨᱚᱦᱚᱭ ᱜᱮᱭᱟ ᱥᱮᱨᱢᱟ ᱵᱷᱩᱨ ᱫᱚ?
ᱩᱸ ᱥᱮᱨᱢᱟ ᱵᱷᱩᱨ ᱫᱚ ᱵᱟᱨ ᱫᱷᱟᱣ ᱞᱮ ᱨᱚᱦᱚᱭᱟ᱾
ᱟᱪᱪᱷᱟ᱾
ᱛᱚᱝ ᱱᱷᱟᱸᱜ ᱞᱮ ᱨᱚᱦᱚᱭᱮᱜᱼᱟ, ᱟᱨ ᱡᱟᱦᱟᱸ ᱥᱤᱛᱳᱝ ᱫᱤᱱ ᱡᱟᱦᱟᱸ ᱨᱚᱦᱚᱭ ᱦᱩᱭᱩᱜᱼᱟ ᱱᱷᱟᱸᱜ ᱾
ᱦᱩᱸ, ᱦᱩᱸ ᱟᱡᱟᱜ, ᱦᱮᱸ ᱟᱞᱮᱦ ᱱᱚᱜᱼᱱᱚᱣᱟ ᱢᱤᱫ ᱫᱷᱟᱣ ᱜᱮᱞᱮ ᱨᱚᱦᱚᱭᱟ ᱟᱞᱮ ᱫᱚ ᱥᱮᱨᱢᱟ ᱨᱮ ᱟᱨ ᱱᱚᱝᱠᱟ ᱟᱥᱟᱲᱼᱥᱟᱱ ᱵᱚᱸᱜᱟ ᱜᱮ᱿ ᱟᱨ ᱱᱚᱣᱟ ᱠᱚᱜᱮ ᱦᱟᱸᱜ ᱧᱮᱞᱚᱜ ᱜᱮᱭᱟ ᱟᱨ ᱤᱱᱟᱹ ᱪᱷᱟᱰᱟ ᱪᱮᱜ ᱠᱚᱯᱮ ᱪᱟᱥ ᱠᱮᱭᱟ?
ᱤᱱᱟᱹ ᱠᱚ ᱤᱱᱟᱹ ᱪᱷᱟᱲᱟ ᱠᱟᱛᱮ ᱦᱚᱸ ᱡᱟᱦᱟᱸᱱᱟᱜ ᱩᱛᱩ ᱟᱱᱟᱡᱽ ᱠᱚ ᱯᱟᱨᱯᱚᱨᱮ ᱥᱩᱱᱩᱢ ᱠᱚ ᱦᱚᱸ ᱫᱟᱹᱞ ᱠᱚ ᱚᱱᱼᱚᱱᱠᱟᱱᱟᱜ ᱠᱚ ᱪᱟᱥ ᱦᱩᱭ ᱵᱟᱲᱟᱜ ᱜᱮᱭᱟ᱾
ᱚ ᱟᱪᱪᱷᱟ ᱱᱚᱣᱟ ᱡᱟᱦᱟᱸ ᱠᱚᱯᱮ ᱪᱟᱥ ᱜᱮᱭᱟ ᱱᱚᱶᱟ ᱠᱚᱫᱚ ᱚᱲᱟᱜ ᱨᱮ ᱞᱟᱜᱤᱜ ᱜᱮ ᱥᱮ ᱟᱨᱚ ᱵᱟᱡᱟᱨ ᱠᱚᱨᱮᱯᱮ ᱟᱠᱷᱨᱤᱧ ᱜᱮᱭᱟ?
ᱟᱫᱚ ᱚᱱᱟ ᱫᱚ ᱪᱟᱥ ᱪᱮᱛᱟᱱ ᱨᱮ ᱱᱤᱨᱵᱷᱚᱨᱟᱭ ᱚᱠᱟ ᱞᱮᱠᱟ ᱪᱟᱥ ᱦᱳᱭᱳᱜᱼᱟ᱾ ᱚ ᱡᱩᱫᱤᱢ ᱦᱚᱳᱭᱛᱚ ᱡᱟᱹᱥᱛᱤ ᱜᱟᱱ ᱦᱩᱭ ᱠᱟᱱᱟ ᱟᱫᱚ ᱚᱱᱠᱟ ᱩᱭᱦᱟᱹᱨᱚᱜᱼᱟ ᱡᱮ ᱥᱮᱨᱢᱟ ᱵᱷᱳᱨ ᱨᱮᱱᱟᱜ ᱡᱚᱢ ᱠᱩᱲᱟᱹᱣ ᱵᱟᱠᱷ ᱠᱟᱛᱮᱜ ᱚᱝᱠᱟ ᱫᱚᱦᱚᱭ ᱦᱳᱭᱳᱜᱼᱟ ᱟᱨ ᱵᱟᱹᱠᱤ ᱨᱮ ᱟᱹᱷᱨᱤᱧ ᱠᱟᱜ ᱦᱩᱭᱩᱜᱼᱟ᱾ ᱩᱱᱟᱹᱜ ᱜᱟᱱ ᱫᱚᱦᱚᱸ ᱠᱟᱛᱮᱜ ᱦᱚᱸ ᱪᱮᱜ ᱦᱩᱭᱩᱜᱼᱟ᱾
ᱦᱩ
ᱟᱵᱚ ᱢᱟ ᱚᱝᱠᱟᱜᱮ ᱟᱹᱷᱨᱤᱧ ᱠᱟᱛᱮᱜ ᱴᱟᱠᱟ ᱠᱟᱹᱣᱰᱤ ᱠᱚᱢᱟᱵᱚᱱ ᱟᱨᱡᱟᱣᱟ ᱟᱫᱚ ᱡᱟᱹᱥᱛᱤᱜ ᱠᱟᱱ ᱠᱷᱟᱱ ᱫᱚ ᱦᱟᱸᱜ ᱟᱹᱠᱷᱨᱤᱧ ᱦᱩᱭᱩᱜᱼᱟ ᱟᱫᱚ ᱥᱩᱢᱩᱝ ᱦᱤᱥᱟᱹᱵ ᱥᱩᱢᱩᱝ ᱡᱩᱫᱤ ᱦᱳᱭᱳᱜ ᱠᱟᱱ ᱟᱫᱚ ᱱᱟ ᱫᱚ ᱟᱫᱚ ᱟᱹᱠᱷᱨᱤᱧ ᱠᱚᱫᱚ ᱵᱟᱝ ᱦᱩᱭᱩᱜᱼᱟ᱾ ᱚᱲᱟᱜ ᱵᱟᱠᱷᱨᱟ ᱠᱷᱚᱨᱪᱟ ᱪᱟᱞᱟᱣ ᱵᱟᱠᱷᱨᱟ ᱜᱮ ᱱᱟᱦᱜ ᱚᱱᱟ ᱫᱚ ᱛᱟᱦᱮᱱᱟ᱾
ᱦᱳᱭ ᱦᱳᱭ ᱟᱫᱚ᱾
ᱟᱨ ᱟᱯᱮᱥᱮᱜ ᱫᱚ ᱟᱨ ᱪᱮᱜ ᱪᱮᱜ ᱠᱚ ᱵᱟᱯᱮ ᱪᱟᱥ ᱜᱮᱭᱟ ᱦᱩᱲᱩ ᱪᱷᱟᱲᱟ ᱠᱟᱛᱮᱜ ᱦᱚᱸ?
ᱦᱳᱭ ᱪᱟᱥ ᱜᱮᱭᱟᱞᱮ ᱡᱮᱢᱚᱱ ᱥᱚᱵᱽᱡᱤ ᱠᱚ᱾ ᱦᱮᱸ ᱱᱚᱣᱟ ᱫᱚ ᱦᱟᱸᱜ ᱱᱤᱛᱚᱜ ᱚᱠᱛᱚ ᱢᱟᱞᱮ ᱨᱚᱦᱚᱭ ᱠᱟᱜ ᱜᱮ ᱵᱟᱲᱜᱮ ᱠᱚᱨᱮ ᱯᱟᱴ ᱟᱲᱟᱜ ᱠᱚ ᱛᱟᱨᱯᱚᱨ ᱜᱷᱟᱝᱽᱨᱟ, ᱵᱷᱤᱱᱰᱤ ᱠᱟᱞᱞᱟ ᱠᱚ᱾ ᱛᱟᱨᱯᱚᱨ ᱥᱟᱨᱩ ᱠᱩᱦᱮᱸ ᱟᱨ ᱡᱚᱱᱰᱨᱟ ᱢᱟ ᱵᱟᱞᱮ ᱨᱚᱦᱚᱭ ᱠᱟᱜᱟ ᱱᱤᱛᱚᱜ ᱥᱚᱢᱚᱭ ᱫᱚ ᱱᱚᱣᱟᱞᱮ ᱨᱚᱦᱚᱭ ᱜᱮᱭᱟ ᱢᱟᱱᱮ ᱚᱲᱟᱜ ᱨᱮ ᱡᱚᱢ ᱞᱟᱹᱜᱤᱜ᱾ ᱟᱭᱢᱟ ᱪᱷᱟᱰᱟ ᱱᱤᱨᱩ ᱨᱮᱭᱟᱲ ᱚᱠᱛᱚ ᱞᱮ ᱨᱚᱦᱚᱭᱟ ᱟᱹᱞᱩ ᱠᱚ ᱢᱟᱱᱮ ᱠᱟᱹᱴᱤᱡ ᱡᱟᱭᱜᱟ ᱨᱮᱜᱮ᱾ ᱚᱱᱟ ᱟᱨᱠᱤ ᱡᱚᱛᱚ ᱠᱤᱪᱷᱩ ᱞᱮ ᱨᱚᱦᱚᱭᱟ ᱟᱨᱠᱤ ᱠᱟᱹᱴᱤᱡ ᱯᱟᱨᱟᱝ ᱱᱚᱝᱠᱟ ᱵᱟᱲᱜᱮ ᱞᱮᱠ ᱢᱮᱱᱟᱜᱼᱟ ᱛᱚ ᱟᱹᱞᱩ ᱦᱚᱸ ᱦᱩᱭᱩᱜᱼᱟ ᱛᱟᱯᱚᱨ ᱵᱮᱞᱟᱛᱤ ᱦᱚᱸ ᱤᱱᱟᱹ ᱥᱟᱶᱛᱮ ᱥᱟᱵᱽᱡᱤ ᱠᱚ ᱦᱮ ᱯᱟᱞᱚᱱ ᱟᱲᱟᱜ, ᱤᱱᱟᱹ ᱠᱷᱟᱛᱤᱨ ᱱᱤᱭᱟᱹ ᱜᱟᱡᱚᱨ ᱟᱨ ᱯᱷᱩᱞ ᱠᱚᱯᱤ, ᱵᱟᱸᱫᱷᱟ ᱠᱚᱯᱤ, ᱠᱩ ᱤᱱᱟᱹ ᱠᱚᱜᱮ ᱦᱩᱭᱩᱜᱭᱼᱟ
ᱱᱤᱛᱚ ᱩᱛᱩ ᱵᱟᱧᱪᱟᱣ ᱞᱟᱹᱜᱤᱫ ᱫᱚ ᱪᱟᱥ ᱫᱚ ᱞᱟᱹᱠᱛᱤ ᱠᱟᱱ ᱛᱟᱵᱚᱱ ᱜᱮᱭᱟ ᱟᱫᱚ ᱫᱤᱱ ᱢᱟ ᱠᱤᱨᱤᱧ ᱠᱟᱛᱮᱜ ᱦᱚᱸ ᱵᱟᱵᱚᱱ ᱡᱚᱢ ᱠᱟᱱᱟ ᱟᱵᱚ ᱫᱚ ᱚᱱᱠᱟ ᱦᱚᱢ ᱧᱟᱢᱟ ᱚᱠᱟᱨᱮ
ᱦᱩᱸ ᱦᱩᱸ ᱟᱨᱠᱤ ᱱᱚᱣᱟ ᱠᱚᱜᱤ ᱦᱟᱜ ᱪᱟᱥ ᱦᱩᱭᱩᱜ ᱜᱮᱭᱟ ᱟᱨᱠᱤ᱾ ᱚᱱᱠᱟ ᱜᱮ ᱡᱟ ᱩᱰᱟᱝ ᱡᱚᱢ ᱠᱚᱲᱟᱹᱜ ᱞᱮᱠᱟ ᱟᱨᱠᱤ
ᱦᱮᱸ ᱵᱟᱠᱷᱟᱱ ᱫᱚ ᱱᱟᱯᱟᱭᱚᱜᱼᱟ ᱠᱟᱹᱣᱲᱤ ᱠᱚᱦᱚᱸ ᱠᱟᱹᱴᱤᱡ ᱵᱟᱪᱟᱣ ᱛᱟᱦᱮᱱ ᱛᱟᱵ ᱵᱚᱱ ᱟᱵᱚᱱ ᱡᱟᱣᱨᱟ ᱠᱟᱱᱟ ᱥᱮ ᱪᱤᱠᱟᱭᱟᱵᱚᱱ ᱟᱫᱚ ᱢᱤᱫᱵᱟᱨ ᱦᱟᱜ ᱦᱟᱥᱟ ᱢᱟ ᱢᱮᱱᱟᱜ ᱛᱟᱵᱚᱱ ᱜᱮᱭᱟ ᱠᱟᱹᱴᱤᱡ ᱠᱚᱥᱴᱚ ᱠᱟᱛᱮᱜ ᱨᱚᱦᱚᱭ ᱞᱮᱠᱷᱟᱱ ᱦᱩᱱᱟᱹᱝ
ᱦᱩᱸ ᱦᱩᱸ ᱚᱱᱟ ᱥᱟᱹᱨᱤ
ᱫᱟᱣᱟ ᱵᱤᱨ ᱵᱩᱨᱩ ᱠᱚ ᱢᱮᱱᱟᱜ-ᱟ ᱥᱮ ᱵᱟᱝᱟ ᱚᱱᱛᱮ ᱫᱚ?
ᱦᱳᱭ ᱵᱤᱨ ᱵᱩᱨᱩ ᱦᱚᱸ ᱢᱮᱱᱟᱜ ᱜᱮᱭᱟ ᱵᱩᱨᱩ ᱛᱚ ᱟᱞᱮ ᱠᱷᱚᱱ ᱦᱟᱸᱜ ᱯᱟᱸᱪ ᱠᱤᱞᱳᱢᱤᱴᱟᱨ ᱥᱟᱹᱜᱤᱧ ᱨᱮ ᱢᱮᱱᱟᱜ ᱟᱠᱟᱜᱼᱟ᱾ ᱟᱨ ᱵᱩᱨᱩ ᱟᱨ ᱵᱤᱨ ᱫᱚ ᱦᱟᱸᱜ ᱟᱹᱰᱤ ᱥᱩᱨ ᱨᱮᱜᱮ ᱟᱞᱮ ᱫᱚ᱾ ᱦᱮᱸ ᱠᱩᱞᱤ ᱢᱩᱪᱟᱹᱜ ᱥᱮ ᱵᱟᱲᱜᱤ ᱞᱟᱛᱟᱨ ᱥᱮᱜ ᱠᱷᱚᱱᱟᱜ ᱜᱮ ᱟᱨᱟᱢᱵᱚᱜ ᱠᱟᱱᱟ᱾
ᱟᱪᱪᱷᱟ ᱟᱪᱪᱷᱟ᱾
ᱦᱩᱸ᱾
ᱠᱷᱟ ᱫᱚ ᱦᱟᱜ ᱟᱞᱮ ᱥᱮᱜ ᱫᱚ ᱚᱱᱠᱟ ᱫᱚ ᱵᱤᱨ ᱫᱚ ᱱᱟᱦᱜ ᱵᱟᱹᱱᱩᱜ ᱟᱱᱟ ᱟ ᱵᱤᱨ ᱠᱷᱚᱱᱟᱜ ᱫᱚ ᱟᱰᱤ ᱜᱮᱞᱮ ᱥᱟᱜᱤᱧ ᱜᱮᱭᱟ ᱟᱫᱚ ᱵᱤᱨ ᱢᱮᱱᱛᱮᱫᱚ ᱱᱟᱦᱟᱜ ᱩᱱᱟᱹᱜ ᱵᱤᱨ ᱥᱟᱜ ᱫᱚ ᱩᱱᱟᱹᱜ ᱩᱯᱨᱩᱢ ᱵᱟᱹᱱᱩᱜ ᱟᱱ ᱛᱟᱞᱮᱭᱟ ᱟᱞᱮ ᱭᱟᱜ ᱫᱚ᱾
ᱟᱪᱪᱷᱟ᱾
ᱟᱫᱚ ᱡᱟᱦᱟᱱᱟᱜ ᱠᱚᱨᱮ ᱞᱟᱹᱠᱛᱤᱜᱼᱟ ᱡᱟᱦᱟᱱ ᱡᱟᱵᱚᱛᱤᱭᱚ ᱡᱤᱱᱤᱥ ᱠᱚ ᱡᱮᱢᱚᱱ ᱥᱟᱠᱟᱢ ᱫᱟᱹᱛᱟᱱᱤ ᱠᱚᱢᱟ ᱞᱟᱹᱠᱛᱤᱜ ᱠᱟᱱ ᱛᱟᱵᱚᱱ ᱜᱮᱭᱟ ᱥᱮ ᱟᱵᱚᱣᱟᱜ ᱟᱵᱚᱣᱟᱜ ᱟᱹᱰᱤ ᱟᱹᱰᱤ ᱞᱟᱠᱪᱟᱨ ᱯᱚᱨᱚᱵᱽ ᱠᱚ ᱦᱟᱱᱟ ᱦᱟᱣᱟ ᱢᱮᱱᱟᱜ ᱛᱟᱵᱚᱱᱟ ᱚᱱᱟ ᱨᱮᱢᱟ ᱞᱟᱹᱠᱛᱤ ᱱᱤᱦᱟᱹᱛᱤ ᱜᱮ ᱫᱚᱨᱠᱟᱨ ᱠᱟᱱ ᱛᱟᱵᱚᱱᱟ᱾ ᱟᱫᱚ ᱚᱱᱟ ᱵᱟᱠᱷᱨᱟ ᱛᱮᱫᱚ ᱛᱚᱠᱷᱚᱱ ᱫᱚ ᱪᱟᱞᱟᱣ ᱫᱚ ᱞᱟᱠᱛᱤ ᱠᱟᱱ ᱜᱮᱭᱟ ᱢᱤᱫ ᱦᱚᱲ ᱥᱟᱨᱟᱫᱤᱱ ᱪᱟᱞᱟᱣᱟᱭ ᱪᱟᱞᱟᱣ ᱠᱚᱣᱟᱭ, ᱵᱤᱨ ᱠᱷᱚᱱᱟᱜ ᱥᱟᱠᱟᱢ ᱠᱚᱭ ᱦᱮᱡ ᱟᱹᱜᱩᱭᱟ ᱟᱨ ᱵᱟᱝᱠᱷᱟᱱ ᱫᱚ, ᱵᱤᱨ ᱥᱩᱨ ᱥᱩ ᱯᱩᱨ ᱠᱚᱨᱮ ᱡᱟᱦᱟᱸᱭ ᱚᱱᱠᱟᱱ, ᱯᱮᱲᱟ ᱯᱟᱹᱦᱬᱟᱹ ᱠᱚ ᱢᱮᱱᱟᱜ ᱠᱚᱣᱟ ᱞᱟᱹᱭ ᱫᱚᱦᱚᱣᱟᱠᱚ ᱦᱩᱭᱩᱜᱼᱟ᱾ ᱟᱫᱚ ᱩᱝᱠᱩ ᱠᱚ ᱦᱮᱡ ᱟᱜᱩ ᱠᱟᱜᱼᱟ ᱥᱟᱠᱟᱢ ᱠᱚ, ᱫᱟᱹᱛᱟᱹᱱᱤ ᱠᱚᱠᱚ ᱯᱮᱴᱮᱡ ᱟᱜᱩ ᱠᱟᱜᱼᱟ, ᱟᱫᱚ ᱪᱟᱞᱟᱣ ᱠᱟᱛᱮ ᱟᱹᱜᱩ ᱦᱩᱭᱩᱜᱼᱟ᱾
ᱦᱮᱸ ᱛᱚ ᱟᱫᱚ, ᱟᱫᱚ ᱦᱟᱸᱜ ᱟᱯᱮ ᱥᱮᱜ ᱠᱷᱚᱱ ᱫᱚ ᱛᱤᱱᱟᱹᱜ ᱥᱟᱺᱜᱤᱧ ᱜᱮᱛᱮ ᱟᱫᱚ ᱵᱤᱨ ᱫᱚ ᱦᱟᱸᱜ?
ᱵᱤᱨ ᱫᱚ ᱦᱟᱸᱜ ᱟᱹᱰᱤ ᱥᱟᱺᱜᱤᱧ ᱜᱮᱭᱟ ᱫᱚᱥ ᱛᱷᱮᱠᱮ ᱮᱜᱟᱨᱚ ᱠᱤᱞᱳᱢᱤᱴᱟᱨ ᱚᱝᱠᱟ ᱦᱩᱭ ᱫᱟᱲᱮᱭᱟᱜᱼᱟ᱾
ᱚᱸ ᱥᱟᱺᱜᱤᱧ ᱜᱮᱭᱟᱢ ᱢᱮᱱ ᱠᱟᱱᱟ ᱵᱟᱝ, ᱵᱟ ᱟᱞᱮ ᱫᱚ ᱚᱱᱟ ᱨᱮᱜᱮ ᱚᱸᱰᱮ ᱜᱮ ᱦᱮᱱᱟᱜ ᱞᱮᱭᱟ ᱟᱨᱠᱤ ᱵᱟᱝ ᱥᱟᱺᱜᱤᱧᱟ᱾ ᱟᱞᱮ ᱫᱚ ᱥᱩᱨ ᱜᱮᱭᱟᱞᱮ ᱩᱱᱟᱹᱜ ᱦᱚᱸ ᱵᱟᱝ ᱥᱟᱺᱜᱤᱧᱟ ᱟᱨᱠᱤ᱾ ᱡᱚᱯᱚᱜ ᱜᱮᱛᱟᱞᱮ ᱟᱞᱮ ᱫᱚ ᱞᱟᱹᱭ ᱠᱤᱧ ᱡᱮᱢᱚᱱ ᱵᱟᱲᱜᱮ ᱢᱩᱪᱟᱹᱜ ᱥᱮᱜ ᱠᱷᱚᱱᱟᱜ ᱜᱮ ᱟᱨᱠᱤ ᱠᱚ, ᱟᱫᱚ ᱚᱱᱟ ᱫᱚ ᱦᱟᱸᱜ ᱡᱟᱦᱟᱸ ᱥᱟᱨᱡᱚᱢ ᱵᱤᱨ ᱠᱟᱱᱟ ᱚᱱᱟ ᱫᱚ ᱚᱱᱟ ᱡᱚᱯᱚᱜ ᱨᱮᱜᱤ ᱢᱮᱱᱟᱜᱼᱟ ᱟᱫᱚ ᱟᱞᱮ ᱡᱟᱦᱟᱸ ᱵᱟᱲᱜᱤ ᱥᱮᱜ ᱠᱷᱚᱱ ᱫᱚ ᱟᱨᱟᱢᱵᱚ ᱠᱟᱱᱟ ᱮᱴᱟᱜ ᱫᱟᱨᱤ ᱠᱚ ᱦᱮᱸ ᱥᱮ᱾ ᱟᱫᱚ ᱚᱱᱟ ᱫᱚ ᱦᱟᱸᱜ ᱵᱤᱨ ᱫᱚ ᱢᱮᱱᱟᱜ ᱜᱮᱭᱟ ᱥᱩᱨ ᱨᱮᱜᱮ ᱟᱨᱠᱤ ᱚᱸᱰᱮ ᱜᱮ ᱦᱟᱸᱜ ᱱᱟᱥᱤᱱᱟᱜ ᱯᱟᱨᱚᱢ ᱠᱟᱛᱮᱜ ᱚᱝᱠᱟ ᱪᱟᱞᱟᱜ ᱦᱩᱭᱩᱜᱼᱟ, ᱟᱫᱚ ᱚᱱᱴᱝᱠᱟ ᱟᱫᱚ ᱟᱞᱮ ᱫᱚ ᱵᱤᱨ ᱠᱷᱚᱱᱟᱜ ᱜᱮ ᱡᱷᱚᱛᱚ ᱠᱤᱪᱷᱩ ᱜᱮᱞᱮ ᱟᱹᱜᱩᱭᱟ ᱡᱮᱢᱚᱱ ᱥᱟᱠᱟᱢ ᱠᱚᱦᱚᱸᱞᱮ ᱟᱹᱜᱩᱭ ᱜᱮᱭᱟ, ᱮᱸ ᱜᱚᱲᱚᱢ ᱵᱩᱰᱷᱤ ᱛᱟᱠᱩ ᱠᱩ ᱪᱟᱞᱟᱜ ᱜᱮᱭᱟ ᱥᱟᱶᱛᱮ ᱥᱟᱦᱟᱱ, ᱥᱟᱠᱟᱢ, ᱫᱟᱹᱛᱟᱹᱱᱤ ᱠᱩ ᱟᱨ ᱡᱚ ᱵᱤᱞᱤ ᱠᱚᱦᱚᱸ ᱧᱟᱢᱚᱜ ᱜᱮᱭᱟ ᱦᱮᱸ ᱵᱤᱨ ᱨᱮᱢᱟ ᱡᱚ ᱵᱤᱞᱤ ᱛᱚ ᱧᱟᱢᱚᱜ ᱜᱮᱭᱟ ᱡᱮᱢᱚᱱ, ᱚᱱᱟ ᱠᱚᱨᱮ ᱛᱟᱦᱮᱸᱱ ᱜᱮᱭᱟ ᱵᱤᱨ ᱨᱮ ᱦᱮᱸ ᱚᱱᱟᱢᱟᱛᱠᱚᱢ ᱠᱚ, ᱠᱩᱭᱰᱤ ᱠᱚᱠᱚ ᱟᱹᱜᱩᱭ ᱜᱮᱭᱟ ᱟᱨᱠᱤ ᱵᱤᱨ ᱠᱷᱚᱱ ᱦᱟᱞᱟᱝ ᱟᱹᱜᱩᱭ ᱜᱮᱭᱟ ᱠᱚ᱾ ᱚᱱᱟ ᱠᱚ ᱧᱮᱞᱚᱜᱼᱟ ᱤᱱᱟᱹ ᱥᱟᱶᱛᱮ ᱡᱚ ᱵᱤᱞᱤ ᱚᱱᱟ ᱠᱟᱡᱩ ᱫᱟᱨᱤ ᱠᱚᱦᱚᱸ ᱧᱮᱞᱚᱜ ᱜᱮᱭᱟ ᱦᱟᱸᱰᱮ ᱱᱟᱸᱰᱮ᱾ ᱤᱱᱟᱹ ᱥᱟᱶᱛᱮ ᱧᱮᱞᱚᱜ ᱠᱟᱱᱟ ᱛᱮᱨᱮᱞ ᱫᱟᱨᱤ ᱠᱩ, ᱢᱩᱱᱰᱨᱩ ᱫᱟᱨᱤ ᱠᱩ ᱟᱨᱠᱤ᱾ ᱛᱮᱨᱮᱞ ᱛᱟᱨᱚᱵ ᱟᱨᱠᱤ᱾
ᱟᱪᱪᱷᱟ ᱛᱟᱦᱚᱞᱮ ᱡᱚᱢ ᱵᱟᱲᱟ ᱟᱠᱟᱜ ᱜᱮᱭᱟ ᱵᱤᱱ ᱛᱟᱦᱚᱞᱮ ᱚᱱᱟ
ᱦᱮᱸ ᱡᱚᱢ ᱵᱟᱲᱟ ᱦᱩᱭ ᱠᱟᱱ ᱜᱮᱭᱟ᱾ ᱟᱫᱚ ᱢᱮᱱᱟᱜ ᱠᱟᱛᱮ ᱟᱫᱚ ᱥᱩᱨ ᱨᱮ ᱦᱮᱸ, ᱡᱚᱢ ᱵᱟᱲᱟ ᱦᱩᱭᱩᱜ ᱜᱮᱭᱟ᱾ ᱟᱯᱮ ᱥᱮᱫ ᱫᱚ ᱡᱚ ᱵᱤᱞᱤ ᱫᱟᱨᱤ ᱠᱚᱫᱚ ᱪᱮᱜ ᱠᱚ ᱢᱮᱱᱟᱜ ᱜᱮᱭᱟ?
ᱡᱚ ᱵᱤᱞᱤ ᱫᱚ ᱢᱟᱱᱮ ᱵᱟᱡᱟᱨ ᱠᱚᱨᱮ ᱦᱚᱸ ᱧᱮᱞᱚᱜ ᱜᱮᱭᱟ ᱡᱮᱠᱚ ᱟᱠᱷᱨᱤᱧ ᱵᱟᱲᱟᱭᱟ, ᱟᱞᱮ ᱥᱮᱫ ᱡᱚ ᱵᱤᱞᱤ ᱫᱚ ᱩᱞ ᱠᱚ ᱢᱮᱱᱟᱜ ᱟᱠᱟᱫᱟ, ᱛᱟᱨᱯᱚᱨᱮ ᱠᱟᱱᱴᱷᱟᱲ ᱠᱚ ᱢᱮᱱᱟᱜ ᱟᱠᱟᱫᱟ, ᱟᱨ ᱛᱟᱨᱯᱚᱨᱮ ᱵᱟᱹᱨᱩ ᱠᱚᱦᱚᱸ ᱢᱮᱱᱟᱜ ᱟᱠᱟᱫᱟ᱾ ᱚᱱᱮ ᱧᱟᱢ ᱫᱚ ᱧᱟᱢᱚᱜᱼᱟ ᱦᱮᱸ ᱠᱩᱫᱽ ᱠᱚ, ᱡᱷᱚᱛᱚᱣᱟᱜ ᱜᱮ ᱚᱝᱠᱟ ᱫᱚ ᱧᱟᱢ ᱧᱟᱢᱟ ᱢᱮᱱᱠᱷᱟᱱ ᱟᱫᱚ ᱵᱤᱨ ᱨᱮ ᱡᱟᱦᱟᱸ ᱡᱟᱵᱚᱛᱤᱭᱚ ᱚᱝᱠᱟᱱ ᱡᱤᱱᱤᱥ ᱠᱚ ᱧᱟᱢᱚᱜᱼᱟ ᱚᱱᱟ ᱠᱚᱫᱚ ᱟ ᱛᱩ ᱫᱤᱥᱚᱢ ᱠᱚᱨᱮ ᱫᱚ ᱩᱱᱟᱹᱜ ᱫᱚ ᱵᱟᱝ ᱧᱮᱞᱚᱜᱼᱟ᱾
ᱦᱮᱸ ᱦᱮᱸ᱾ ᱦᱳᱭ᱾
ᱡᱟᱦᱟᱸ ᱜᱮ ᱟᱸᱡᱤᱨ ᱠᱚᱦᱚᱸ᱾
ᱦᱮᱸ ᱦᱮᱸ ᱦᱮᱸ, ᱨᱚᱦᱚᱭ ᱠᱟᱜ ᱜᱮᱭᱟ ᱠᱚ ᱦᱮᱸ ᱥᱮ ᱵᱟᱝ ᱟᱹᱛᱩ ᱡᱟᱦᱟᱸᱭ ᱦᱚᱲ ᱵᱟᱲᱜᱤ ᱥᱮᱫ, ᱦᱮᱸ ᱱᱚᱣᱟ ᱠᱚᱫᱚ ᱧᱟᱢᱚᱜ ᱠᱟᱱ ᱜᱮᱭᱟ᱾ ᱟᱫᱚ ᱟᱞᱮ ᱥᱮᱫ ᱫᱚ ᱦᱟᱸᱜ ᱟᱨᱚ ᱠᱷᱮᱛ ᱵᱟᱹᱫᱽ ᱠᱚᱨᱮ ᱵᱟᱝ ᱟᱫᱚ ᱚᱱᱟ ᱤᱭᱟᱹ ᱫᱟᱹᱨᱤ ᱫᱚᱢᱮ ᱧᱟᱢᱚᱜᱼᱟ, ᱚᱱᱟ ᱠᱷᱤᱡᱩᱨ ᱫᱟᱹᱨᱤ ᱠᱷᱤᱡᱩᱨ ᱫᱚᱢᱮ ᱡᱚᱜᱼᱟ ᱟᱨᱠᱤ ᱠᱷᱮᱛ ᱠᱚᱨᱮ᱾
ᱟᱪᱪᱷᱟ ᱟᱪᱪᱷᱟ ᱟᱫᱚ ᱟᱞᱮ ᱱᱚᱛᱮ ᱫᱚ ᱱᱟᱦᱟᱜ ᱵᱤᱨ ᱨᱮᱜᱮ ᱠᱷᱤᱡᱩᱨ ᱫᱚ ᱧᱟᱢᱚᱜᱼᱟ, ᱟᱫᱚ ᱟᱛᱩ ᱫᱤᱥᱚᱢ ᱠᱚᱨᱮ ᱦᱚᱸ ᱢᱤᱫᱵᱟᱨ ᱫᱟᱨᱮ ᱢᱮᱱᱟᱜ-ᱟ ᱠᱟᱫᱟ, ᱚᱱᱟ ᱫᱚ ᱵᱤᱨ ᱠᱷᱤᱡᱩᱨ ᱫᱚ ᱵᱟᱝᱟ ᱵᱤᱨ ᱠᱷᱤᱡᱩᱨ ᱫᱚ ᱠᱟᱹᱡ ᱠᱟᱹᱡ ᱜᱮᱭᱟ ᱠᱟᱴᱤᱡ ᱠᱟᱴᱤᱡ ᱫᱟᱨᱮ, ᱟᱨ ᱦᱮᱸ ᱟᱨ ᱟᱞᱮ ᱚᱱᱛᱮ ᱫᱚ ᱥᱮᱬᱟ ᱥᱮᱬᱟ ᱫᱟᱨᱮ᱾
ᱦᱳᱭ ᱟᱫᱚ ᱦᱟᱸᱜ ᱤᱱᱟᱹᱜᱮ ᱵᱤᱨ ᱠᱷᱤᱡᱩᱨ ᱢᱟ ᱟᱹᱰᱤ ᱠᱚᱢ ᱜᱮ ᱧᱮᱞᱚᱜ-ᱟ ᱟᱨᱠᱤ ᱟᱫᱚ ᱞᱟᱴᱩ ᱞᱟᱴᱩ ᱫᱟᱨᱮ ᱡᱟᱦᱟᱸ ᱫᱟᱭᱤ ᱵᱟᱝ ᱫᱟᱨᱤᱜ-ᱟ ᱚᱱᱟ ᱠᱚ ᱚᱱᱟ ᱠᱚᱜᱮ ᱟᱹᱰᱤ ᱜᱮ ᱧᱮᱞᱚᱜ-ᱟ ᱟᱞᱮ ᱥᱮᱫ ᱫᱚ᱾
ᱟᱪᱪᱷᱟ ᱛᱟᱞᱮ ᱫᱟᱨᱮ ᱠᱚ ᱢᱮᱱᱟᱜ-ᱟ ᱥᱮ ᱵᱟᱝ ᱟᱯᱮ ᱚᱱᱛᱮ ᱫᱚ?
ᱦᱳᱭ ᱛᱟᱞᱮ ᱫᱟᱨᱮ ᱦᱚᱸ ᱢᱮᱱᱟᱜ ᱜᱮᱭᱟ ᱛᱟᱞᱤ ᱦᱚᱸ ᱡᱚᱢ ᱦᱩᱭᱩᱜ ᱜᱮᱭᱟ᱾
ᱱᱮᱛᱟᱨ ᱫᱚ ᱥᱤᱡᱤᱱ ᱥᱮᱴᱮᱨᱮᱱᱟ ᱛᱚ ᱛᱟᱞᱮ ᱨᱮᱱᱟᱜ?
ᱦᱮᱸ ᱱᱮᱛᱟᱨ ᱫᱤᱱ ᱢᱟ ᱦᱟᱸᱜ ᱟᱨᱚ ᱦᱟᱸᱜ ᱵᱤᱞᱤᱜ ᱠᱟᱱ ᱦᱮᱸᱥᱮ᱾
ᱦᱮᱸ
ᱛᱟᱦᱚᱞᱮ ᱟᱨᱠᱤ ᱵᱤᱞᱤ ᱠᱟᱛᱮᱫ ᱯᱤᱴᱷᱟᱹ ᱠᱚ ᱵᱮᱱᱟᱣᱮᱫ ᱛᱟᱦᱮᱱᱟ ᱛᱟᱯᱚᱨ ᱟᱨᱠᱤ ᱚᱱᱟ ᱠᱚᱫᱚ ᱟᱯᱮ ᱵᱮᱱᱟᱣ ᱜᱮᱭᱟ ᱥᱮ ᱵᱟᱝ-ᱟ?
ᱦᱮᱸ ᱯᱤᱴᱷᱟᱹ ᱠᱚᱞᱮ ᱵᱮᱱᱟᱣ ᱜᱮᱭᱟ ᱟᱨ ᱫᱟᱠᱟ ᱦᱚᱸ ᱟᱹᱰᱤ ᱪᱮᱦᱨᱟᱱ ᱵᱩᱡᱷᱟᱹᱜᱼᱟ ᱫᱟᱠᱟ ᱠᱚᱦᱚᱸ ᱠᱚ ᱵᱮᱱᱟᱣ ᱜᱮᱭᱟ᱾
ᱚᱱᱟᱛᱮ
ᱦᱮᱸ
ᱚᱸ ᱟᱫᱚ ᱦᱟᱸᱜ ᱫᱟᱠᱟ ᱫᱚ ᱦᱟᱸᱜ ᱵᱟᱹᱧ ᱡᱚᱢ ᱵᱟᱲᱟ ᱟᱠᱟᱫᱟ ᱟᱫᱚ ᱦᱟᱸᱜ ᱚᱱᱟ ᱯᱤᱴᱷᱟᱹ ᱠᱚᱜᱮ ᱟᱨᱠᱤ ᱵᱟᱨ ᱞᱮᱠᱟᱱᱟᱜ ᱯᱤᱴᱷᱟᱹ ᱠᱚ ᱚᱱᱟ ᱠᱚ ᱡᱚᱢ ᱵᱟᱲᱟ ᱦᱩᱭ ᱟᱠᱟᱱᱟ ᱚᱱᱟ ᱯᱩᱨᱤ ᱞᱮᱠᱟᱱᱟᱜ ᱛᱮ ᱤᱱᱟᱹ ᱥᱟᱶᱛᱮ ᱯᱤᱴᱷᱟᱹ ᱦᱚᱸ ᱟᱨᱠᱤ ᱚᱱᱟ ᱠᱚᱧ ᱡᱚᱢ ᱟᱠᱟᱫᱟ᱾ ᱛᱚ ᱟᱹᱰᱤ ᱥᱤᱵᱤᱞᱟ᱾
ᱦᱮᱸ ᱫᱟᱠᱟ ᱠᱟᱛᱮᱫ ᱢᱤᱫᱷᱟᱣ ᱜᱟᱱ ᱡᱚᱢ ᱵᱷᱤᱲᱟᱹᱵᱤᱱ ᱥᱮ ᱛᱟᱨᱯᱚᱨ ᱚᱱᱟ ᱨᱮᱱᱟᱜ ᱥᱟᱫ ᱵᱤᱱ ᱞᱟᱹᱭᱟ?
ᱦᱚᱭ ᱡᱟᱢ ᱦᱳᱭᱳᱜ-ᱟ ᱟᱨᱠᱤ᱾
ᱪᱮᱫ ᱪᱤᱠᱟᱹ ᱟᱠᱟᱱᱟ ᱩᱱ ᱥᱮᱫᱟᱭ ᱫᱚ ᱩᱱ ᱡᱩᱜᱽ ᱫᱚ ᱟᱵᱚ ᱦᱟᱯᱲᱟᱢ ᱠᱚ ᱥᱮ ᱵᱩᱲᱤ ᱠᱚᱠᱚ ᱛᱟᱦᱮᱸ ᱦᱮᱡ ᱟᱠᱟᱱᱟ ᱩᱱᱠᱩ ᱫᱚ ᱱᱩᱱᱟᱹᱜ ᱯᱤᱴᱷᱟᱹ ᱞᱟᱴᱷᱮ ᱵᱮᱱᱟᱣ ᱟᱱᱟᱜ ᱚᱱᱟ ᱪᱷᱟᱠᱟᱣ ᱪᱟᱹᱠᱤ ᱠᱚ ᱥᱩᱱᱩᱢ ᱨᱮ ᱥᱮ ᱩᱱᱟᱹᱜ ᱠᱚᱫᱚ ᱵᱟᱝᱠᱚ ᱵᱟᱲᱟᱭ ᱛᱟᱦᱮᱸᱜ ᱥᱮ ᱟᱫᱚ ᱩᱱᱠᱩ ᱫᱚ ᱡᱟᱹᱥᱛᱤ ᱱᱚᱜ-ᱚᱭ ᱫᱟᱠᱟᱭᱟᱠᱚ ᱛᱟᱞᱮ ᱫᱟᱠᱟ᱾ ᱵᱚᱞᱮ ᱪᱮᱫ ᱟᱹᱰᱤ ᱪᱮᱦᱨᱟᱱ ᱵᱩᱡᱷᱟᱹᱜ-ᱟ ᱚᱱᱟ᱾ ᱢᱟᱱᱮ ᱱᱩᱱᱟᱹᱝ ᱪᱮᱦᱨᱟᱧ ᱵᱩᱡᱷᱟᱹᱜ-ᱟ ᱥᱮ ᱢᱟᱱᱮ ᱦᱮᱲᱮᱢ ᱜᱮ ᱟᱹᱰᱤ ᱪᱚᱨᱚᱠ ᱵᱩᱡᱷᱟᱹᱜ-ᱟ᱾ ᱟᱫᱚ ᱡᱟᱦᱟᱸ ᱛᱟᱞᱮ ᱦᱮᱲᱮᱢ ᱜᱮᱭᱟ ᱚᱱᱟ ᱫᱚ ᱦᱮ ᱦᱮᱲᱮᱢ ᱜᱮᱭᱟ᱾ ᱟᱫᱚ ᱦᱚᱭᱛᱚ ᱛᱟᱞᱮ ᱡᱩᱫᱤ ᱵᱟᱹᱲᱤᱡ ᱜᱮᱭᱟ ᱟᱫᱚ ᱚᱱᱠᱟᱱᱟᱜ ᱡᱩᱫᱤᱢ ᱢᱮᱥᱟᱭᱟ ᱟᱫᱚ ᱫᱟ ᱠᱟ ᱛᱟᱵᱚᱱ ᱦᱚᱸ ᱵᱟᱹᱲᱤᱡᱚᱜᱼᱟ ᱥᱮ?
ᱦᱮᱸ ᱚᱱᱟ ᱫᱚ ᱠᱟᱱ ᱜᱮᱭᱟ᱾
ᱦᱳᱭ ᱟᱹᱰᱤ ᱪᱮᱦᱨᱟ ᱜᱮ ᱵᱩᱡᱷᱟᱹᱜ-ᱟ᱾
ᱯᱤᱴᱷᱟᱹ ᱠᱚᱢᱟᱵᱚᱱ ᱡᱚᱢᱮᱫ ᱜᱮ ᱯᱨᱟᱭ ᱜᱮᱵᱚᱱ ᱡᱚᱢᱮᱫ-ᱟ ᱟᱵᱚ ᱡᱟᱦᱟᱸ ᱵᱚᱱ ᱩᱱᱫᱤᱱ ᱠᱷᱚᱱᱟᱜ ᱪᱟᱹᱞᱩ ᱦᱮᱡ ᱟᱠᱟᱱᱟ ᱡᱮ ᱪᱮᱫ ᱞᱮᱠᱟ ᱠᱟᱛᱮ ᱠᱚ ᱡᱚᱢᱟ ᱚᱱᱟ ᱠᱚᱵᱚᱱ ᱡᱚᱢ ᱞᱮᱠᱷᱟᱱ ᱦᱚᱸ ᱵᱷᱟᱜᱮ-ᱟ᱾
ᱦᱮᱸ ᱚᱱᱟ ᱢᱟ ᱦᱮᱸ ᱠᱟᱱ ᱜᱮ᱾
ᱤᱭᱟᱹᱢᱟ ᱱᱮᱛᱟᱨ ᱩᱱ ᱥᱚᱢᱚᱭ ᱫᱚ ᱡᱟᱦᱟᱱᱟᱜ ᱜᱮ ᱧᱮᱞᱚᱜ-ᱟ ᱫᱚᱢᱮ ᱡᱟᱦᱟᱱᱟᱜ ᱥᱚᱢᱚᱭ ᱨᱮᱠᱷᱟᱱᱜᱮ ᱯᱤᱴᱷᱟᱹᱭᱟᱠᱚ ᱞᱮᱴᱚᱭᱟᱠᱚ ᱦᱮᱸ ᱥᱮ ᱟᱫᱚ ᱱᱤᱛᱚᱝ ᱫᱚ ᱱᱚᱝᱠᱟ ᱚᱠᱟ ᱫᱚ ᱵᱟᱝ ᱧᱮᱞᱚᱜ ᱠᱟᱱ ᱛᱟᱦᱮᱸ ᱫᱚ ᱡᱟᱦᱟᱱᱟᱜ ᱯᱚᱨᱚᱵᱽ ᱠᱚ ᱥᱮ ᱡᱟᱦᱟᱱᱟᱜ ᱚᱱᱩᱥᱴᱷᱟᱱ ᱠᱚ ᱦᱩᱭ ᱞᱮᱱᱠᱷᱟᱱ ᱜᱮ ᱚᱠᱟᱨᱮ ᱯᱩᱲᱤ ᱚᱠᱟ ᱨᱮ ᱜᱷᱩᱸᱜᱱᱤ ᱚᱠᱟᱨᱮ ᱯᱷᱨᱟᱭᱰᱟ ᱨᱟᱭᱥ ᱚᱠᱟ ᱨᱮ ᱪᱤᱞᱤ ᱪᱤᱠᱮᱱ ᱢᱟᱱᱮ ᱤᱧᱟᱹ ᱠᱚ ᱦᱮᱸ ᱥᱮ ᱢᱮᱱᱠᱷᱟᱱ ᱟᱵᱚᱣᱟᱜ ᱩᱱᱫᱤᱱᱟᱜ ᱡᱮ ᱟᱵᱚᱣᱟᱜ ᱯᱷᱩᱰ ᱛᱟᱵᱚᱱ ᱡᱟᱦᱟᱱᱟᱜ ᱡᱚᱢ ᱠᱚ ᱚᱱᱟ ᱠᱚᱫᱚ ᱵᱚᱱ ᱟᱫ ᱪᱟᱵᱟᱭᱮᱫᱼᱟ᱾
ᱦᱳᱭ ᱟᱫᱚ ᱟᱠᱟᱱ ᱜᱮᱭᱟ, ᱟᱪᱪᱷᱟ ᱟᱯᱮ ᱠᱚᱫᱚ ᱪᱮᱫ ᱠᱚᱯᱮ ᱡᱚᱢ ᱜᱮᱭᱟ ᱟᱨᱠᱤ ᱟᱯᱮ ᱥᱮᱫ ᱫᱚ?
ᱟᱞᱮ ᱥᱮᱫ? ᱟᱞᱮ ᱥᱮᱫ ᱫᱚ ᱦᱚᱸ ᱯᱤᱴᱷᱟᱹ ᱦᱚᱸᱞᱮ ᱯᱤᱴᱷᱟᱹᱭᱟ ᱞᱮᱴᱚ ᱦᱚᱸᱞᱮ ᱞᱮᱴᱚᱭᱟ᱾ ᱡᱚᱛᱚ ᱜᱮᱞᱮ ᱡᱚᱢᱟ ᱡᱤᱞ ᱠᱚᱦᱚᱸ ᱜᱩᱰᱩ ᱡᱤᱞ ᱠᱚᱦᱚᱸᱼᱼ ᱛᱟᱨᱯᱚᱨᱮ ᱱᱚᱛᱮ ᱥᱤᱢ ᱡᱤᱞ ᱢᱟ ᱢᱮᱱᱟᱜ ᱠᱟᱜ ᱜᱮᱭᱟ ᱡᱷᱚᱛᱚ ᱨᱚᱠᱚᱢ ᱤᱭᱟᱹ ᱠᱚᱜᱮᱞᱮ ᱡᱚᱢ ᱠᱚᱣᱟ ᱠᱤᱪᱷᱩ ᱠᱤᱪᱷᱩ ᱫᱚ ᱩᱱᱠᱩ ᱚᱻ ᱡᱟᱦᱟᱸ ᱚᱲᱟᱜ ᱨᱮᱠᱚ ᱛᱟᱦᱮᱱ ᱫᱚ ᱯᱟᱭᱨᱟ ᱵᱚᱱ ᱢᱮᱛᱟ ᱠᱚᱫᱚ ᱩᱱᱠᱩ ᱦᱚᱸ ᱩᱱᱠᱩ ᱡᱤᱞ ᱠᱚᱦᱚᱸ ᱠᱚ ᱡᱚᱢ ᱠᱚᱜᱮᱭᱟ ᱡᱚᱛᱚᱣᱟᱜ ᱜᱮ ᱡᱚᱢ ᱜᱮᱭᱟ ᱞᱮ
ᱵᱮᱥ ᱜᱮ ᱵᱟᱧ ᱦᱮᱸ ᱟᱫᱚ ᱦᱟᱸᱜ ᱡᱚᱢ ᱧᱩ ᱦᱮᱣᱟ ᱪᱮᱫ ᱞᱮᱠᱟ ᱦᱮᱸ ᱥᱮ ᱵᱟᱝ ᱟᱫᱚ ᱚᱱᱠᱟ ᱦᱤᱥᱟᱹᱵ ᱛᱮᱵᱚᱱ ᱡᱚᱢ ᱤᱫᱤᱭᱟ᱾
ᱦᱩᱸ
ᱵᱮᱥ ᱱᱟᱯᱟᱭ ᱜᱮ ᱟᱪᱪᱷᱟ ᱫᱟᱬᱟᱱ ᱠᱚ ᱫᱚ ᱚᱱᱠᱟᱼᱼ ᱠᱟᱢ ᱪᱟᱞᱟᱣ ᱵᱟᱲᱟ ᱠᱟᱱᱟ ᱥᱮ ᱵᱟᱝᱟ ᱚᱠᱟ ᱚᱠᱟ ᱡᱟᱭᱜᱟᱢ ᱪᱟᱞᱟᱣ ᱠᱟᱱᱟ᱾ ᱟᱯᱮ ᱪᱮ ᱠᱟᱱᱟᱜ ᱡᱟᱭᱜᱟ ᱢᱮᱱᱟᱜᱼᱟ ᱥᱮ ᱵᱟᱹᱱᱩᱜᱼᱟ?
ᱫᱟᱬᱟᱱ ᱠᱚᱫᱚ ᱵᱚᱞᱛᱮ, ᱤᱧᱟᱹᱜ ᱡᱤᱭᱚᱱ ᱫᱟᱬᱟᱱ ᱫᱚᱼᱼ ᱞᱩᱜᱩᱵᱩᱨᱩᱧ ᱪᱟᱹᱞᱟᱣᱟ ᱛᱟᱨᱯᱚᱨᱮᱼᱼ ᱟᱡᱚᱫᱤᱭᱟᱹ ᱵᱩᱨᱩᱧ ᱪᱟᱹᱞᱟᱣᱟᱼᱼ ᱟᱨ ᱛᱟᱨ ᱯᱚᱨᱮ ᱟᱨ ᱚᱱᱠᱟᱼᱼ ᱟᱵᱚ ᱥᱟᱱᱛᱟᱲᱟᱜ ᱞᱟᱹᱭ ᱞᱮᱠᱷᱟᱱ ᱫᱚ ᱚᱱᱟ ᱠᱚᱜᱤᱧ ᱪᱟᱞᱟᱣᱟ ᱟᱨ ᱵᱟᱫᱽ ᱵᱟᱹᱠᱤ ᱫᱚ ᱱᱚᱝᱠᱟ ᱢᱮᱱᱟᱜ ᱠᱟᱫᱟ᱾ ᱠᱳᱞᱠᱟᱛᱟ ᱨᱮ ᱵᱷᱤᱠᱴᱳᱨᱤᱭᱟ ᱢᱮᱱᱟᱜ ᱠᱟᱫᱟ᱾ ᱛᱟᱨ ᱯᱚᱨᱮ ᱠᱳᱞᱠᱟᱛᱟ ᱥᱟᱭᱮᱱᱥ ᱥᱤᱴᱤ ᱠᱚ ᱢᱮᱱᱟᱜ ᱟᱠᱟᱫᱟ᱾
ᱦᱩᱸ
ᱟᱨ ᱢᱮᱱᱛᱮ ᱱᱚᱝᱠᱟ ᱠᱳᱞᱠᱟᱛᱟ ᱢᱮᱴᱨᱳ ᱠᱚ ᱡᱟᱦᱟᱸ ᱠᱚ ᱚᱱᱟ ᱠᱚᱨᱮ ᱫᱮᱡ ᱵᱟᱲᱟ ᱦᱮᱡ ᱦᱩᱭ ᱠᱟᱱᱟ ᱚᱱᱟ ᱠᱚᱜᱮ᱾ ᱟᱫᱚᱼᱼ ᱚᱱᱠᱟ ᱫᱚ ᱦᱟᱜ ᱡᱟᱹᱥᱛᱤ ᱫᱚ ᱫᱟᱬᱟᱱ ᱠᱚᱫᱚ ᱱᱟᱜ ᱵᱟᱝᱜᱮ ᱵᱟᱹᱧ ᱪᱟᱞᱟᱣ ᱵᱟᱲᱟ ᱠᱟᱱᱟ ᱡᱚᱫᱤᱭᱳ ᱟᱹᱫᱚ ᱥᱩᱨ ᱥᱩᱯᱩᱨ ᱠᱚᱫᱚ ᱱᱟᱜ ᱪᱟᱞᱟᱜ ᱦᱩᱭᱩᱜ ᱠᱟᱱᱟ ᱚᱱᱠᱟᱱ ᱧᱩᱛᱩᱢ ᱞᱮᱠᱟᱼᱼ ᱞᱮᱠᱟᱱ ᱡᱟᱭᱜᱟ ᱫᱚ ᱱᱟᱦᱟᱜ ᱚᱱᱠᱟ ᱫᱚ ᱱᱟᱦᱟᱜ ᱫᱟᱜ ᱟᱹᱜᱩ ᱪᱟᱞᱟᱣ ᱦᱩᱭᱩᱜᱼᱟ᱾
ᱟᱪᱪᱷᱟ ᱵᱮᱥ ᱱᱟᱯᱟᱭ ᱜᱮ ᱛᱟᱦᱚᱞᱮ ᱟᱹᱰᱤ ᱜᱮᱢ ᱫᱟᱲᱟᱣ ᱟᱠᱟᱫ ᱜᱮᱭᱟ ᱛᱟᱦᱚᱞᱮ ᱛᱚ
ᱟᱨ ᱟᱢ ᱫᱚ
ᱦᱳᱭ ᱟᱹᱫᱚ ᱦᱟᱸᱜ ᱤᱧ ᱦᱚᱧ ᱫᱟᱲᱟᱣ ᱠᱟᱫ ᱜᱮᱭᱟ ᱢᱟᱡᱷᱮ ᱛᱮᱜᱮ ᱟᱹᱫᱚᱼᱼ ᱚᱱᱠᱟ ᱞᱮᱠᱟᱛᱮ ᱧᱮᱞ ᱞᱮᱠᱷᱟᱱ ᱫᱚ ᱦᱟᱸᱜ ᱡᱮᱢᱚᱱ ᱮᱢ ᱞᱟᱹᱭ ᱠᱮᱜᱼᱟ ᱟᱡᱚᱫᱤᱭᱟ ᱵᱩᱨᱩ ᱟᱨ ᱞᱩᱜᱩ ᱵᱩᱨᱩᱼᱼ ᱟᱫᱚ ᱵᱟᱹᱧ ᱪᱟᱞᱟᱣ ᱠᱟᱱᱟ, ᱛᱚ ᱪᱟᱞᱟᱣ ᱨᱮᱱᱟᱜ ᱤᱪᱪᱷᱟ ᱢᱮᱱᱟᱜᱼᱟ᱾ ᱤᱱᱟ ᱥᱟᱶᱛᱮ ᱵᱩᱨᱩ ᱞᱮᱠᱟ ᱛᱮᱫᱚᱧ ᱪᱟᱹᱞᱟᱣᱼᱼ ᱠᱟᱱ ᱜᱮᱭᱟ ᱞᱮ ᱥᱩᱨ ᱥᱩᱯᱩᱨ ᱫᱚᱢᱮ ᱵᱩᱨᱩ ᱜᱮ ᱢᱮᱱᱟᱜ ᱠᱟᱜᱼᱟ᱾ ᱫᱤᱭᱮ ᱚᱱᱟ ᱵᱩᱨᱩ ᱠᱚ ᱟᱸᱡᱚᱢ ᱠᱟᱜᱼᱟᱢ?
ᱪᱮᱫ ᱵᱩᱨᱩ
ᱵᱤᱦᱟᱨᱤᱱᱟ ᱥᱩᱥᱩᱱᱤᱭᱟ ᱵᱩᱨᱩ
ᱦᱮᱸ ᱦᱮᱸ ᱥᱩᱥᱩᱱᱤᱭᱟ ᱫᱚᱧ ᱟᱸᱡᱚᱢ ᱟᱠᱟᱫᱟ᱾
ᱥᱩᱥᱩᱱᱤᱭᱟ ᱵᱤᱦᱟᱨᱤᱱᱟᱛᱷ ᱵᱩᱨᱩ ᱥᱟᱶᱛᱮ ᱵᱩᱨᱩ ᱫᱚ ᱚᱱᱟᱜᱮ ᱦᱟᱸᱜ ᱟᱨᱠᱤ